ᱦᱮᱞᱳ
ᱜᱚᱝᱠᱮ ᱨᱚᱲ ᱟᱸᱡᱚᱢ ᱧᱟᱢᱚᱜ ᱠᱟᱱᱟ᱾
ᱦᱮᱸ ᱟᱸᱡᱚᱢ ᱧᱟᱢᱚᱜ ᱠᱟᱱ ᱜᱮᱭᱟ᱾
ᱟᱪᱪᱷᱟ ᱛᱟᱦᱚᱞᱮ ᱜᱚᱝᱠᱮ ᱚᱠᱟᱞᱮᱠᱟ ᱢᱮᱱᱟᱜ ᱵᱟᱲᱟ ᱢᱮᱭᱟ᱾
ᱦᱮᱸ ᱱᱤᱛ ᱵᱮᱲᱟ ᱫᱚ ᱦᱟᱸᱜ ᱱᱟᱯᱟᱭ ᱜᱮ ᱢᱮᱱᱟᱜ ᱟᱠᱟᱫ ᱞᱤᱧᱟᱸ᱾ ᱟᱨ ᱟᱵᱮᱱ ᱜᱮ ᱞᱟᱹᱭ ᱵᱮᱱ ᱪᱮᱫ ᱞᱮᱠᱟ ᱢᱮᱱᱟᱜ ᱟᱠᱟᱫ ᱵᱤᱱᱟ᱾
ᱦᱮᱸ ᱜᱚᱢᱠᱮ ᱤᱧᱦᱚᱸ ᱱᱤᱭᱟᱹ ᱚᱠᱛᱚ ᱫᱚ ᱫᱟᱜ ᱫᱟᱜ ᱱᱟᱦᱟᱜ ᱟᱫᱚ ᱱᱟᱯᱟᱭ ᱵᱟᱲᱟ ᱜᱮ ᱢᱤᱱᱟᱹᱧᱟ᱾ ᱟᱫᱚ ᱪᱮᱫ ᱠᱚ ᱛᱟᱦᱚᱞᱮ ᱜᱚᱢᱠᱮ ᱠᱟᱹᱢᱤ ᱵᱟᱲᱟᱭ ᱦᱩᱭᱩᱜ ᱠᱟᱱᱟ ᱱᱤᱭᱟᱹ ᱚᱠᱛᱚ ᱫᱚ᱾
ᱦᱮᱸ ᱠᱟᱹᱢᱤ ᱫᱚ ᱦᱟᱸᱜ ᱱᱮᱛᱟᱨ ᱢᱟ ᱦᱟᱜ ᱱᱚᱝᱠᱟ ᱪᱟᱥ ᱦᱩᱭ ᱠᱟᱱᱟ ᱛᱚ᱾ ᱟᱫᱚ ᱱᱚᱜ-ᱱᱟ ᱪᱟᱥ ᱠᱟᱹᱢᱤ ᱜᱮ ᱦᱟᱸᱜ ᱟᱹᱰᱤ ᱡᱳᱨᱫᱟᱨ ᱪᱷᱩᱴᱟᱹᱣ ᱦᱩᱭ ᱟᱠᱟᱱᱟ ᱦᱮᱸ
ᱟᱪᱪᱷᱟ ᱦᱳᱭ ᱟᱞᱮ ᱦᱚᱸ ᱱᱚᱜᱼᱱᱚᱝᱠᱟᱜᱮ ᱱᱮᱛᱟᱨ ᱫᱚ ᱠᱟᱹᱢᱤ ᱢᱟ ᱠᱟᱹᱢᱤ ᱫᱤᱱ ᱠᱟᱱ ᱜᱮᱭᱟ ᱟᱫᱚ ᱚᱱᱟ ᱥᱟᱶᱛᱮ ᱟᱨᱦᱚᱸ ᱠᱟᱹᱢᱤ ᱠᱚᱞᱮ ᱟᱹᱲᱛᱤ ᱠᱟᱣᱱᱟᱜ-ᱟ ᱛᱷᱚᱲᱟ ᱜᱟᱱ ᱱᱚᱜ -ᱚᱭ ᱱᱟᱦᱟᱜ ᱯᱟᱴ ᱠᱚᱞᱮ ᱪᱟᱥ ᱞᱮᱫᱟ ᱟᱫᱚ ᱱᱚᱣᱟ ᱠᱚᱜᱤ ᱱᱟᱦᱟᱜ ᱛᱟᱥᱤ ᱨᱚᱦᱚᱲ ᱦᱩᱭᱩᱜ ᱠᱟᱱᱟ ᱱᱤᱛᱚᱜ ᱫᱚ, ᱟᱫᱚ ᱱᱚᱜᱼᱚ ᱱᱚᱝᱠᱟ ᱢᱤᱫ ᱜᱷᱟᱹᱲᱤᱡ ᱥᱤᱛᱩᱝ ᱜᱚᱫ ᱫᱟ ᱟᱨ ᱦᱚᱸᱭ ᱫᱟᱜ ᱫᱟ ᱾ ᱟᱫᱚ ᱚᱱᱟ ᱠᱚᱜᱤ ᱛᱟᱥᱤᱭ ᱦᱩᱭᱩᱜ ᱠᱟᱱᱟ ᱟᱨᱦᱚᱸ ᱦᱟᱹᱨ ᱵᱷᱚᱨᱟᱣ ᱦᱩᱭᱩᱜ ᱠᱟᱱᱟ ᱾ ᱚᱱᱮ ᱚᱱᱠᱟᱭ ᱫᱟᱜ ᱫᱟ ᱛᱤᱱᱟᱹᱜ ᱜᱟᱱ ᱪᱚ ᱨᱚᱦᱚᱲᱚᱜ ᱠᱟᱱᱟ ᱟᱨᱦᱚᱭᱸ ᱫᱟᱜ ᱮ ᱧᱟᱢ ᱞᱮᱠᱷᱟᱱ ᱟᱨ ᱦᱚᱸ ᱞᱚᱦᱚᱫ
ᱟᱫᱚ ᱱᱮᱠᱟ ᱛᱮᱫᱚ ᱯᱟᱴ ᱦᱚᱸ ᱵᱟᱹᱲᱤᱡᱚᱜᱼᱟ ᱟᱨ ᱨᱚᱝ ᱦᱚᱸ ᱦᱮᱸᱫᱮᱜᱼᱟ ᱱᱚᱝᱠᱟ ᱟᱨᱦᱚᱸ ᱵᱟᱨ ᱵᱟᱨ ᱫᱟᱜ ᱨᱮᱢ ᱞᱚᱦᱚᱫ ᱦᱚᱪᱚ ᱞᱮᱠᱷᱟᱱ ᱟᱨ ᱚᱱᱟᱛᱮ ᱯᱟᱴᱮᱢ ᱪᱟᱥ ᱞᱮᱠᱷᱟᱱ ᱫᱚ ᱚᱲᱟᱜ ᱨᱮ ᱢᱤᱫ ᱦᱚᱲ ᱫᱚ ᱛᱟᱦᱮᱸᱱ ᱛᱮᱜᱮ ᱦᱩᱭᱩᱜ ᱛᱟᱢᱟ ᱾ ᱛᱤᱱ ᱥᱚᱢᱚᱭᱮ ᱫᱟᱜᱟᱭ ᱵᱟᱭ ᱫᱟᱜᱟ ᱚᱱᱮ ᱚᱱᱟ ᱛᱮᱜᱮ ᱡᱷᱟᱢᱞᱟ ᱦᱚᱸ ᱡᱷᱟᱢᱞᱟ ᱧᱚᱜ ᱠᱟᱱ ᱜᱮᱭᱟ ᱜᱚᱝᱠᱮ
ᱦᱳᱭ ᱦᱳᱭ ᱟᱫᱚ ᱱᱚᱝᱠᱟ ᱯᱟᱴ ᱠᱚ ᱨᱚᱦᱚᱭ ᱠᱟᱜ ᱠᱷᱟᱱ ᱫᱚ ᱦᱟᱸᱜ ᱢᱤᱫ ᱦᱚᱲ ᱫᱚ ᱱᱟᱦᱟᱜ ᱱᱚᱝᱠᱟ ᱧᱮᱞ ᱵᱟᱲᱟ ᱦᱚᱲ ᱫᱚ ᱦᱟᱸᱜ ᱮᱠᱟᱞ ᱞᱟᱹᱠᱛᱤ ᱠᱟᱱ ᱜᱮᱭᱟ ᱾ ᱟᱫᱚ ᱱᱚᱝᱠᱟ ᱡᱤᱱᱤᱥᱮᱢ ᱨᱚᱦᱚᱭ ᱠᱟᱜᱼᱟ ᱟᱨ ᱡᱩᱫᱤ ᱵᱟᱢ ᱡᱚᱛᱚᱱᱟᱜᱼᱟ ᱛᱟᱦᱚᱞᱮ ᱱᱚᱣᱟ ᱫᱚ ᱦᱟᱸᱜ ᱵᱟᱲᱤᱡ ᱰᱟᱦᱟᱨ ᱥᱮᱫ ᱪᱟᱞᱟᱜᱼᱟ ᱦᱳᱭ
ᱦᱳᱭ, ᱟᱫᱚ ᱞᱟᱹᱭᱫᱟᱹᱧ ᱜᱚᱝᱠᱮ ᱟᱞᱮ ᱥᱮᱫ ᱢᱟ ᱱᱚᱜᱼᱚ ᱱᱚᱣᱟ ᱱᱮᱛᱟᱨ ᱢᱟ ᱡᱟᱹᱯᱩᱫ ᱫᱤᱱ ᱠᱟᱱᱟ ᱟᱫᱚ ᱠᱟᱹᱢᱤ ᱠᱩ ᱠᱟᱹᱢᱤᱭ ᱫᱟᱠᱩ ᱟᱨ ᱠᱤᱪᱷᱩ ᱫᱚ ᱚᱠᱚᱭ ᱠᱚᱫᱚ ᱱᱟᱦᱟᱜ ᱠᱩᱢᱵᱽᱲᱩ ᱠᱚᱪᱚ ᱠᱚ ᱵᱟᱦᱟᱞ ᱟᱠᱟᱱᱟ ᱟᱞᱮ ᱥᱮᱫ ᱫᱚ ᱟᱫᱚ ᱟᱞᱮ ᱟᱛᱩ ᱨᱮ ᱢᱤᱫᱴᱟᱱ ᱫᱚᱠᱟᱱ ᱢᱮᱱᱟᱜᱼᱟ ᱱᱚᱝᱠᱟ ᱢᱩᱫᱤ ᱠᱷᱟᱱᱟ ᱫᱚᱠᱟᱱ ᱜᱤ ᱟᱫᱚ ᱚᱱᱟ ᱫᱚᱠᱟᱱ ᱨᱮ ᱢᱤᱫ ᱫᱤᱱ ᱧᱤᱫᱟᱹ ᱫᱚ ᱚᱱᱟ ᱪᱟᱹᱵᱷᱤ ᱫᱩᱠᱩ ᱨᱟᱹᱯᱩᱫ ᱠᱟᱛᱮᱫ ᱫᱚᱠᱟᱱ ᱨᱮ ᱠᱩᱢᱵᱽᱲᱩ ᱫᱚᱠᱚ ᱵᱚᱞᱚ ᱞᱮᱱᱟ᱾ ᱟᱨ ᱡᱟᱦᱟᱸᱭ ᱦᱚᱲᱟᱜ ᱫᱚᱠᱟᱱ ᱠᱟᱱᱟ ᱩᱱᱤ ᱫᱚ ᱵᱟᱭᱨᱮ ᱥᱮᱱ ᱠᱷᱚᱱ ᱫᱩᱣᱟᱹᱨ ᱫᱚᱠᱩ ᱥᱤᱧ ᱟᱠᱟᱫ ᱛᱟᱭᱟ ᱠᱩ ᱡᱟᱛᱮ ᱩᱱᱤ ᱫᱚ ᱞᱚᱜᱚᱱ ᱛᱮ ᱫᱤᱥᱟᱹᱭ ᱨᱮᱦᱚᱸᱭ ᱵᱟᱝᱮ ᱩᱰᱩᱠ ᱫᱟᱲᱮᱭᱟᱜ ᱟᱫᱚ ᱚᱱᱟ ᱦᱤᱞᱟᱹᱜ ᱚᱱᱟ ᱫᱚᱠᱟᱱ ᱠᱩ ᱠᱩᱢᱵᱽᱲᱩ ᱠᱮᱫᱟ ᱡᱟ ᱯᱚᱭᱥᱟ ᱴᱟᱠᱟ ᱠᱚ ᱛᱟᱦᱮᱸ ᱠᱟᱱᱟ ᱥᱟᱶᱛᱮ ᱥᱩᱱᱩᱢ ᱠᱩ ᱜᱟᱹᱰᱤ ᱥᱩᱱᱩᱢ ᱚᱱᱟ ᱠᱚᱠᱚ ᱠᱩᱢᱵᱽᱲᱩ ᱠᱮᱫᱟ ᱟᱨᱦᱚᱸ ᱟᱞᱮᱭᱟᱜ ᱟᱛᱳ ᱯᱟᱥᱮ ᱨᱮᱜᱮ ᱟᱨ ᱢᱤᱫᱴᱟᱝ ᱫᱚᱠᱟᱱ ᱛᱟᱦᱮᱸ ᱠᱟᱱᱟ ᱚᱱᱟ ᱫᱚᱠᱟᱱ ᱨᱮᱦᱚᱸ ᱩᱱ ᱦᱤᱞᱟᱹᱜ ᱜᱮ ᱚᱱᱟ ᱧᱤᱫᱟᱹ ᱨᱮᱜᱮ ᱠᱚ ᱠᱳᱢᱵᱽᱲᱳ ᱠᱮᱫᱟ
ᱟᱫᱚ ᱱᱚᱜ-ᱱᱚᱝᱠᱟ ᱟᱞᱮ ᱥᱮᱫ ᱢᱟ ᱠᱳᱢᱵᱲᱳ ᱠᱚᱠᱚ ᱵᱟᱦᱟᱞ ᱵᱟᱲᱟᱣ ᱠᱟᱱᱟ ᱪᱮᱫ ᱚᱵᱷᱟᱵ ᱛᱮᱪᱚ ᱟᱯᱮ ᱥᱮᱫ ᱜᱚᱝᱠᱮ ᱠᱳᱢᱵᱽᱲᱳ ᱠᱚ ᱢᱮᱱᱟᱜ ᱠᱚᱣᱟ ᱥᱮ ᱵᱟᱝ?
ᱦᱮᱸᱜ ᱮ ᱠᱩᱵᱽᱲᱩ ᱠᱚᱫᱚ ᱜᱚᱢᱠᱮ ᱢᱮᱱᱟᱜ ᱟᱠᱟᱫ ᱠᱚᱜᱮᱭᱟ ᱟᱫᱚ, ᱱᱤᱛ ᱫᱷᱟᱹᱨᱤᱡ ᱫᱚ ᱦᱟᱸᱜ ᱱᱚᱜ-ᱱᱚᱝᱠᱟ ᱾ ᱫᱚ ᱦᱟᱸᱜ ᱵᱟᱠᱚ ᱧᱮᱞ ᱵᱟᱲᱟᱣ ᱟᱠᱟᱱᱟ ᱾ ᱟᱫᱚ ᱩᱱ ᱚᱠᱛᱚ ᱦᱚᱸᱜᱼᱚᱭ ᱵᱟᱨᱯᱮ ᱪᱟᱸᱫᱚ ᱢᱟᱲᱟᱝ ᱫᱚ ᱦᱟᱸᱜ ᱱᱚᱜᱼᱚ ᱱᱚᱝᱠᱟ ᱾ ᱚᱻ ᱮᱧ, ᱧᱮᱞ ᱫᱚᱠᱚ ᱧᱮᱞ ᱵᱟᱲᱟ ᱞᱮᱱ ᱛᱟᱦᱮᱸᱫ ᱜᱮ ᱱᱚᱜ-ᱚ ᱱᱚᱝᱠᱟ ᱠᱚ ᱞᱟᱹᱭ ᱛᱟᱦᱮᱸᱫ, ᱱᱚᱝᱠᱟ ᱚᱠᱟ ᱧᱤᱫᱟᱹ ᱵᱮᱲᱟ ᱱᱟᱦᱟᱜ ᱠᱩᱢᱲᱳ ᱠᱚ ᱠᱚ ᱦᱮᱡ ᱵᱟᱲᱟᱜ ᱠᱟᱱ ᱛᱟᱦᱮᱸ ᱠᱟᱱᱟ ᱾ ᱟᱫᱚ ᱩᱱᱠᱩ ᱠᱩᱵᱽᱲᱩ ᱫᱚ ᱦᱟᱸᱜ ᱱᱚᱝᱠᱟ ᱢᱟᱹᱱᱢᱤ ᱠᱚᱣᱟᱜ ᱟᱸᱫᱷᱟᱨ ᱠᱟᱨᱰ ᱟᱨ ᱵᱟᱝ ᱵᱷᱳᱴᱟᱨ ᱠᱟᱨᱰ ᱱᱚᱜᱼᱚ ᱱᱚᱝᱠᱟᱱᱟᱜ ᱠᱚ ᱦᱟᱸᱜ ᱠᱚ ᱛᱟᱦᱮᱸ ᱠᱟᱱᱟ ᱾ ᱦᱳᱭ ᱱᱚᱜᱼᱚ ᱱᱚᱝᱠᱟᱱ ᱠᱩᱢᱵᱽᱲᱩ ᱠᱚ ᱦᱟᱸᱜ ᱠᱚ ᱦᱮᱡ ᱞᱮᱱ ᱛᱟᱦᱮᱸᱫ ᱱᱚᱝᱠᱟ ᱦᱚᱲ ᱠᱚ ᱠᱚ ᱵᱚᱛᱚᱨ ᱦᱚᱪᱚ ᱠᱚ ᱠᱟᱱ ᱾ ᱛᱟᱦᱮᱸᱫ ᱟᱠᱚ ᱟᱫᱚ, ᱱᱩᱠᱩ ᱫᱚ ᱦᱟᱸᱜ ᱚᱱᱮ ᱵᱷᱳᱴ ᱡᱚᱠᱷᱚᱱ ᱦᱟᱸᱜ ᱥᱮᱴᱮᱨᱚᱜ ᱠᱟᱱ ᱛᱟᱦᱮᱸᱫ ᱩᱱ ᱚᱠᱛᱚ ᱨᱮᱱᱟᱜ ᱠᱟᱛᱷᱟ ᱾ ᱦᱮᱸ ᱟᱫᱚ ᱩᱱ ᱚᱠᱛᱚ ᱱᱚᱜ-ᱚ ᱱᱚᱝᱠᱟ ᱠᱩᱢᱲᱩ ᱫᱚ ᱠᱚ ᱦᱮᱡ ᱵᱟᱲᱟ ᱞᱮᱱ ᱛᱟᱦᱮᱸᱫ ᱠᱟᱱᱟ ᱾
ᱟᱪᱪᱷᱟ, ᱟᱹᱰᱤ ᱱᱟᱯᱟᱭ ᱟᱫᱚ
ᱠᱩᱢᱲᱳ ᱢᱟ ᱟᱸᱡᱚᱢ ᱵᱟᱲᱟ ᱦᱳᱭ ᱟᱠᱟᱱᱟ ᱠᱩᱢᱲᱳ ᱫᱚ ᱱᱚᱝᱠᱟ ᱡᱤᱱᱤᱥ ᱠᱚ ᱠᱩ ᱠᱩᱢᱲᱳᱭᱟ ᱟᱫᱚ ᱱᱚᱝᱠᱟ ᱠᱟᱜᱚᱡᱽ ᱠᱚ ᱚᱲᱮᱡ ᱵᱟᱲᱟ ᱠᱟᱛᱮᱫ ᱫᱚ ᱟᱨ ᱪᱮᱫ ᱪᱮᱫ ᱦᱳᱭᱳᱜ ᱠᱟᱱ ᱛᱟᱠᱚᱣᱟ, ᱟᱫᱚ ᱩᱱ ᱤᱭᱟᱹ ᱢᱟ ᱟᱞᱮ ᱟᱛᱳ ᱨᱮ ᱱᱚᱝᱠᱟᱜᱮ ᱵᱟᱨᱭᱟ ᱫᱚᱠᱟᱱ ᱠᱚ ᱠᱩᱢᱵᱽᱲᱳ ᱠᱮᱫᱟ ᱢᱤᱫ ᱧᱤᱫᱟᱹ ᱨᱮ, ᱟᱨᱦᱚᱸ ᱦᱚᱞᱟ ᱫᱚ ᱪᱮᱫ ᱠᱚ ᱪᱤᱠᱟᱹᱣ ᱠᱟᱫᱟ, ᱟᱞᱮ ᱟᱛᱳ ᱯᱟᱥᱮ ᱨᱮ ᱜᱮ ᱟᱨ ᱢᱤᱫᱴᱟᱝ ᱚᱲᱟᱜ ᱚᱱᱟ ᱫᱚ ᱟᱹᱛᱳ ᱠᱷᱚᱱ ᱛᱚᱲᱟ ᱵᱟᱦᱨᱮ ᱧᱚᱜ ᱨᱮ ᱜᱮ ᱢᱮᱱᱟᱜ ᱠᱟᱫᱟ ᱛᱚᱵᱮ ᱟᱞᱮ ᱟᱹᱛᱩ ᱨᱮᱱᱟᱜ ᱠᱟᱱ ᱜᱮᱭᱟ, ᱚᱱᱟ ᱚᱲᱟᱜ ᱨᱮᱱ ᱦᱚᱲ ᱫᱚ ᱱᱮᱛᱟᱨ ᱢᱟ ᱠᱟᱹᱢᱤ ᱥᱤᱡᱤᱱ ᱠᱟᱱᱟ ᱛᱚ, ᱟᱫᱚ ᱦᱳᱲᱳ ᱨᱚᱦᱚᱭ ᱠᱚᱠᱚ ᱪᱟᱞᱟᱣ ᱵᱟᱲᱟ ᱟᱠᱟᱱᱟ ᱟᱫᱚ ᱚᱲᱟᱜ ᱨᱮ ᱢᱤᱫᱴᱟᱝ ᱵᱩᱲᱦᱤ ᱧᱚᱜ ᱦᱚᱲᱮ ᱛᱟᱦᱮᱸ ᱠᱟᱱᱟ, ᱩᱱᱤ ᱫᱚ ᱱᱚᱝᱠᱟ ᱛᱟᱲᱟᱢ ᱠᱚ ᱫᱚ ᱛᱟᱲᱟᱢ ᱵᱟᱲᱟ ᱫᱟᱲᱮᱭᱟᱜ ᱠᱟᱱ ᱜᱮᱭᱟ, ᱟᱫᱚ ᱮᱱᱮ ᱜᱮ ᱱᱟᱦᱟᱜ ᱢᱮᱨᱚᱢ ᱠᱚᱭ ᱩᱱᱤ ᱫᱚᱭ ᱜᱷᱮᱨᱟᱣ ᱵᱟᱲᱟᱭᱮᱜ ᱠᱚᱣᱟ, ᱟᱫᱚ ᱩᱱ ᱚᱠᱛᱚ ᱨᱮ ᱜᱮ ᱵᱟᱨᱯᱮ ᱦᱚᱲ ᱦᱤᱡᱩᱜ ᱞᱮᱠᱟᱭ ᱧᱮᱞ ᱠᱮᱫ ᱠᱚᱣᱟ ᱟᱫᱚ ᱚᱲᱟᱜ ᱠᱚᱨᱮ ᱠᱷᱚᱱ ᱡᱟ ᱯᱚᱭᱥᱟ